ᱦᱮᱞᱳ᱾
ᱦᱮᱸ ᱪᱮᱫ ᱫᱚᱢ ᱞᱟᱹᱭᱮᱫ ᱛᱟᱦᱮᱸᱫ᱾
ᱦᱳᱭ ᱡᱚᱦᱟᱨ ᱞᱟᱹᱭᱮᱫ ᱠᱟᱱ ᱛᱟᱦᱮᱸᱱᱟᱞᱤᱧ ᱠᱮ ᱟᱞᱮ ᱥᱮᱱ ᱫᱚ ᱢᱟᱱᱮ ᱤᱥᱠᱩᱞ-ᱠᱚᱞᱮᱡᱽ ᱠᱚ ᱟᱭᱢᱟ ᱥᱟᱺᱜᱤᱧ ᱢᱟᱪᱷᱟ ᱜᱮ ᱢᱮᱱᱟᱜᱼᱟ᱾
ᱟᱨ ᱚᱱᱮ ᱚᱱᱠᱟ ᱞᱤᱧ ᱞᱟᱹᱭ ᱠᱮᱜᱼᱟ ᱡᱮᱢᱚᱱ ᱱᱟ ᱪᱷᱤᱠᱪᱷᱟ ᱣᱟᱞᱟ ᱴᱚᱯᱤᱠ ᱞᱟᱝ ᱜᱟᱞᱢᱟᱨᱟᱜᱼᱟ, ᱚᱞᱚᱜ ᱯᱟᱲᱦᱟᱜ ᱞᱟᱹᱜᱤᱫ ᱛᱚ ᱮᱱᱠᱷᱟᱱ ᱚᱞᱚᱜ ᱯᱟᱲᱦᱟᱜ ᱫᱚᱱᱦᱟᱸᱜ ᱚᱞᱪᱤᱠᱤ ᱞᱟᱹᱜᱤᱫ ᱫᱚ ᱟᱞᱮ ᱫᱚ ᱦᱟᱸᱜ, ᱛᱷᱚᱲᱟ ᱩᱱᱟᱹᱜ ᱫᱚ ᱟᱹᱣᱨᱤ ᱞᱮ ᱢᱟᱲᱟᱝ ᱥᱮᱱ ᱫᱚ ᱟᱹᱣᱨᱤ ᱞᱮ ᱪᱟᱞᱟᱜᱼᱟ, ᱪᱮᱫᱟᱜ ᱥᱮ ᱱᱚᱛᱮ ᱢᱟ ᱥᱟᱱᱟᱢ ᱞᱤᱯᱤ ᱫᱚ ᱫᱮᱣᱱᱟᱜᱚᱨᱤ ᱞᱮ ᱚᱞᱚᱜ ᱛᱮ ᱵᱚᱞᱮ ᱡᱚᱛᱚ ᱜᱮ ᱦᱤᱱᱫᱤ ᱤᱜᱝᱞᱤᱥ ᱛᱮ ᱟᱨ ᱫᱚᱦᱚᱭ ᱜᱤ ᱛᱮᱦᱮᱸᱱ ᱟᱞᱮ ᱮᱰᱤᱥᱚᱱᱟᱞ ᱨᱮᱞᱮ ᱫᱚᱦᱚᱭ ᱛᱮᱦᱮᱸᱱᱟ, ᱥᱟᱱᱛᱟᱞᱤ ᱠᱚ᱾
ᱦᱩᱸ᱾
ᱟᱫᱚ ᱱᱟᱦᱟᱜ ᱚᱞᱪᱤᱠᱤ ᱛᱮᱫᱚ ᱦᱟᱸᱜ ᱵᱟᱵᱚᱱ ᱚᱞᱮᱜᱼᱟ᱾
ᱡᱟ ᱩᱱᱟᱹᱭ ᱦᱤᱱᱫᱤ, ᱦᱤᱱᱫᱤ ᱛᱮᱜᱮ᱾
ᱦᱳᱭ ᱦᱳᱭ ᱦᱤᱱᱫᱤ ᱛᱨᱜᱮ᱾
ᱦᱤᱱᱫᱤ ᱛᱮᱜᱮ ᱥᱩᱫᱩ ᱯᱟᱲᱦᱟᱣ? ᱴᱟᱜ, ᱪᱤᱠᱤᱛᱮ ᱦᱩᱭᱩᱜ ᱠᱟᱱᱟ ᱟᱨ ᱚᱞ ᱟᱨ ᱚᱞ ᱫᱚ ᱦᱤᱱᱫᱤ ᱛᱮ᱾
ᱦᱳᱭ ᱦᱳᱭ ᱦᱳᱭ᱾
ᱟᱨ ᱛᱟᱦᱚᱞᱮ ᱡᱟᱦᱟᱸ ᱤᱭᱟᱹ ᱠᱚᱵᱚᱱ ᱮᱢ ᱫᱚ, ᱱᱚᱣᱟ ᱯᱚᱨᱤᱠᱠᱷᱟ ᱠᱚ ᱮᱠᱡᱟᱢ ᱠᱚᱵᱚᱱ ᱮᱢ ᱫᱚ ᱚᱱᱟ ᱫᱚ? ᱚᱠᱟ ᱞᱮᱠᱟ?
ᱦᱮᱸ, ᱦᱤ
ᱚᱱᱟ ᱦᱚᱸ ᱚᱝᱠᱟ? ᱦᱳᱭ᱾
ᱡᱚᱛᱚ ᱦᱤᱱᱫᱤ ᱛᱮᱜᱮ, ᱦᱤᱱᱫᱤ ᱛᱟᱦᱮᱸᱱ ᱠᱟᱱᱟ, ᱤᱝᱞᱤᱥ ᱛᱟᱦᱮᱸᱱ ᱠᱟᱱᱟ ᱟᱨ ᱮᱸ ᱱᱚᱜᱼᱚᱭ ᱱᱟᱦᱟᱜ ᱦᱩᱸ ᱯᱩᱭᱞᱩ ᱠᱮᱞᱟᱥ ᱠᱷᱚᱱ ᱱᱟᱦᱟᱜ ᱢᱚᱬᱮ ᱠᱮᱞᱟᱥ ᱫᱷᱟᱹᱵᱤᱡ ᱫᱚ ᱱᱟᱦᱟᱜ ᱥᱚᱝᱥᱠᱨᱤᱛ ᱪᱷᱩ ᱦᱚᱸᱠᱚ ᱯᱟᱲᱦᱟᱣ ᱟᱠᱟᱱᱟ ᱟᱞᱮ ᱥᱮᱱ ᱫᱚ᱾
ᱦᱩᱸ
ᱟᱫᱚ ᱚᱱᱟ ᱫᱚ ᱦᱟᱸᱜ ᱚᱱᱟ ᱫᱚ ᱡᱚᱛᱚ ᱜᱤᱫᱽᱨᱟᱹ ᱫᱚ ᱱᱟᱦᱟᱜ ᱞᱟᱦᱟᱥᱮᱱ ᱫᱚ ᱵᱟᱝ ᱠᱚ ᱫᱚᱦᱚᱭᱟ᱾ ᱟᱫᱚ ᱠᱚ ᱵᱚᱫᱚᱞ ᱤᱫᱤᱭᱟ᱾ ᱥᱟᱵᱽᱡᱮᱠᱴ ᱠᱚ ᱵᱚᱫᱚᱞ ᱤᱫᱤᱭᱟ ᱵᱤᱥᱚᱭ ᱟᱫᱚ ᱚᱱᱮ ᱚᱱᱟ ᱞᱮᱠᱟ ᱡᱟᱦᱟᱸᱭ ᱞᱟᱦᱟᱥᱮᱱ ᱫᱚ ᱥᱚᱝᱥᱠᱨᱤᱛ ᱵᱚᱫᱚᱞ ᱛᱮ ᱦᱟᱸᱜ ᱥᱟᱱᱛᱟᱞᱤ ᱠᱚ ᱫᱚᱦᱚᱭᱮᱫᱼᱟ᱾
ᱦᱩᱸ
ᱟᱫᱚ ᱤᱥᱠᱩᱞ ᱨᱮ ᱚᱱᱮᱧ ᱞᱟᱹᱭ ᱠᱮᱫ ᱞᱮᱠᱟ ᱵᱚᱞᱮ᱾ ᱥᱚᱯᱛᱟ ᱨᱮ ᱢᱤᱫ ᱫᱤᱱ ᱜᱮ ᱚᱞᱪᱤᱠᱤ ᱛᱮᱠᱚ ᱯᱟᱲᱦᱟᱜ ᱠᱟᱱᱟ᱾ ᱚᱱᱟ ᱚᱱᱟ ᱦᱚᱸ ᱱᱟᱦᱟᱜ ᱡᱚᱛ ᱡᱚᱛᱚ ᱜᱤᱫᱽᱨᱟᱹ ᱫᱚ ᱵᱟᱝ ᱡᱟᱦᱟᱸᱭ ᱱᱟᱦᱟᱜ ᱠᱟᱹᱴᱤᱡ ᱢᱟᱪᱷᱟ ᱠᱷᱚᱱ ᱠᱚ ᱪᱮᱫ ᱮ ᱠᱟᱱᱟ ᱩᱱᱠᱩ ᱫᱚ ᱦᱟᱸᱜ ᱵᱮᱥ ᱧᱚᱜ ᱜᱮ ᱠᱚ ᱪᱮᱫ ᱮᱫ ᱠᱟᱱᱟ, ᱢᱮᱱᱠᱷᱟᱱ ᱡᱟᱦᱟᱸᱭ ᱟᱸ ᱢᱟᱲᱟᱝ ᱞᱟᱦᱟ ᱠᱟᱛᱮᱜ ᱟᱭᱢᱟ ᱱᱤᱛᱚᱜ ᱡᱩᱫᱤ ᱟᱭᱢᱟ ᱞᱟᱹᱴᱩ ᱠᱟᱛᱮᱜ ᱵᱩᱱ ᱯᱟᱲᱦᱟᱜᱼᱟ᱾ ᱛᱷᱚᱲᱟ ᱠᱚᱥᱴ ᱴᱚ ᱜᱟᱱ ᱜᱮ ᱵᱩᱡᱷᱟᱹᱜᱼᱟ ᱦᱳᱭᱥᱮ᱾
ᱦᱩᱸ ᱼᱦᱩᱸ ᱛᱚᱠᱷᱚᱱ ᱫᱚ ᱦᱚᱴᱟᱛ ᱢᱮᱱᱛᱮᱢ ᱧᱟᱢ ᱫᱟ ᱟᱥᱮ ᱟᱨ ᱡᱚᱠᱷᱚᱱ ᱫᱚ ᱠᱷᱚᱱᱟᱜ ᱡᱚᱠᱷᱚᱱ ᱚᱱᱟ ᱡᱤᱱᱤᱥ ᱴᱟ ᱢᱟᱱᱮ ᱵᱟᱲᱟᱭ ᱛᱟᱦᱮᱱ ᱛᱟᱢᱟ ᱛᱚᱠᱷᱚᱱ ᱫᱚ ᱵᱟᱝ ᱯᱨᱚᱵᱞᱮᱢᱚᱜᱼᱟ᱾
ᱦᱳᱭ ᱟᱨ ᱦᱩᱰᱤᱝ ᱠᱷᱚᱱᱟᱝ ᱵᱚᱱ ᱪᱮᱫ ᱠᱟᱜ ᱠᱷᱟᱱ ᱚᱱᱟ ᱫᱚ ᱞᱟᱦᱟ ᱥᱮᱱ ᱪᱟᱞᱟᱣ ᱠᱟᱛᱮᱫ ᱵᱚᱱ ᱫᱟᱲᱮᱜ ᱜᱮᱭᱟ ᱟᱨ ᱠᱚᱥᱴᱚ ᱵᱟᱝ ᱵᱚᱱ ᱵᱩᱡᱷᱟᱹᱣᱟ᱾
ᱛᱚ ᱵᱟᱝ ᱵᱚᱱ ᱵᱩᱡᱷᱟᱹᱣᱟ ᱥᱮ ᱮᱴᱠᱮᱴᱚᱬᱮ ᱨᱮ ᱵᱟᱝ ᱵᱚᱱ ᱯᱟᱲᱟᱜᱼᱟ, ᱦᱮᱸ᱾
ᱦᱳᱭ ᱦᱳᱭ
ᱛᱟᱦᱚᱞᱮ ᱤᱭᱟᱹ ᱡᱟᱦᱟᱸᱭ ᱠᱚ ᱟᱵᱚᱱᱟᱜ ᱥᱟᱱᱛᱟᱞᱤ ᱞᱮᱝᱜᱩᱭᱮᱡᱽ ᱠᱚ ᱛᱮ ᱡᱟᱦᱟᱸᱭ ᱤᱭᱟᱹ ᱠᱚ ᱢᱟᱱᱮ ᱵᱤ. ᱭᱮ. ᱰ. ᱠᱚᱨᱟᱣ ᱥᱟᱱᱟ ᱠᱚᱣᱟ ᱥᱮ ᱮᱢ. ᱮ. ᱠᱚᱨᱟᱣ ᱥᱟᱱᱟ ᱠᱚᱣᱟ᱾ ᱚᱱᱟ ᱠᱚ ᱦᱚᱸ ᱛᱤᱱᱟᱹᱜ ᱥᱟᱺᱤᱧ ᱠᱚᱨᱮ ᱢᱮᱱᱟᱜ ᱚᱱᱟ ᱢᱟ?
ᱦᱳᱭ ᱚᱱᱟ ᱫᱚ ᱱᱟᱦᱟᱜ ᱱᱚᱛᱮ ᱨᱮᱫᱚ ᱟᱞᱮ ᱥᱩᱨ ᱨᱮᱫᱚ ᱵᱟᱹᱱᱩᱜ ᱟᱠᱟᱫᱟ᱾ ᱚᱠᱚᱨ ᱱᱚᱣᱟ ᱴᱚᱴᱷᱟ ᱠᱚᱨᱮ ᱫᱚ ᱵᱟᱹᱱᱩᱜᱼᱟ
ᱟᱸ ᱟᱞᱮ ᱫᱚ ᱪᱟᱞᱮᱱ ᱥᱮᱨᱢᱟ ᱫᱚ ᱢᱟ ᱦᱩᱭᱱᱟ ᱯᱟᱸᱪ ᱥ, ᱛᱩᱨᱩᱭ ᱥᱚᱨᱢᱟ ᱜᱟᱱ ᱟᱱᱤᱡ ᱢᱤᱫ ᱴᱮᱱ ᱤᱭᱩᱱᱤᱵᱷᱟᱨᱥᱤᱴᱤ ᱠᱚ ᱵᱮᱱᱟᱣ ᱠᱮᱫᱟ᱾
ᱦᱳᱭ ᱦᱳᱭ
ᱦᱮᱸ ᱱᱚᱛᱮ ᱨᱮ ᱜᱮ ᱚᱸᱰᱮ ᱜᱮ ᱥᱟᱱᱟᱢ ᱠᱚ ᱵᱤᱭᱮᱰ ᱠᱚ ᱦᱚᱸ ᱠᱚ ᱠᱚᱨᱟᱣᱫᱟ᱾
ᱛᱚᱵᱮ ᱢᱟ ᱟᱹᱰᱤ ᱵᱷᱟᱹᱜᱤ ᱜᱮᱭᱟ ᱚᱱᱛᱮ ᱫᱚ ᱚᱞᱪᱤᱠᱤ ᱛᱮᱫᱚ ᱟᱭᱢᱟ ᱯᱮ ᱢᱟᱲᱟᱝ ᱜᱮᱭᱟ ᱦᱳᱭ ᱥᱮ᱾
ᱦᱮᱸ ᱾
ᱪᱮᱫᱟᱜ ᱥᱮ, ᱡᱮ ᱞᱮᱠᱟᱢ ᱞᱟᱹᱭ ᱠᱮᱜᱼᱟ ᱡᱮ ᱟᱣ ᱠᱟᱹᱴᱤᱡ ᱠᱷᱚᱱ ᱜᱮ ᱦᱩᱰᱤᱧ ᱠᱷᱚᱱ ᱜᱮ ᱠᱚ ᱪᱮᱫ ᱟᱠᱚᱣᱟ ᱚᱞᱪᱤᱠᱤ ᱾ ᱟᱨ ᱠᱚᱞᱮᱡᱽ ᱠᱚᱦᱚᱸ ᱢᱮᱱᱟᱜ ᱟᱠᱟᱫᱟ, ᱮᱱᱠᱷᱟᱱ ᱫᱚ ᱟᱭᱢᱟ ᱞᱟᱦᱟ ᱜᱮᱭᱟ ᱚᱱᱛᱮ ᱫᱚ ᱾
ᱦᱮᱸ ᱪᱤᱠᱤ ᱛᱮᱫᱚ ᱢᱟᱲᱟᱝ ᱧᱚᱜ ᱜᱮᱭᱟ ᱟᱹᱰᱤ ᱠᱟᱴᱟᱜ ᱜᱮ ᱾
ᱦᱮᱸ, ᱛᱚᱵᱮ ᱞᱮᱝᱜᱩᱭᱮᱡ ᱠᱚᱫᱚ ᱟᱯᱮ ᱥᱮᱱ ᱫᱚ ᱱᱟᱦᱟᱜ ᱪᱮᱫ ᱠᱚ ᱢᱮᱱᱟᱜᱼᱟ ᱡᱟᱹᱥ ᱛᱤ ᱵᱚᱞᱮ ᱚᱠᱟᱴᱟᱝ ᱠᱚ ᱵᱷᱟᱥ ᱛᱮ ᱯᱮ ᱚᱞᱚᱜ ᱛᱟᱦᱮᱱᱟ?
ᱵᱷᱟᱥᱟ ᱛᱮᱞᱮ ᱚᱞᱚᱜ ᱠᱟᱱ ᱛᱟᱦᱮᱸ ᱟᱞᱮ ᱫᱚ ᱤᱭᱟᱹ ᱵᱟᱝᱞᱟ ᱛᱮ ᱵᱮᱝᱜᱚᱞᱤ ᱛᱮ ᱾ ᱵᱮᱝᱜᱚᱞ ᱨᱮᱱ ᱛᱚ?
ᱦᱳᱭ ᱦᱳᱭ ᱾
ᱟᱫᱚ ᱵᱟᱝᱞᱟ ᱛᱮᱜᱮ ᱵᱤᱥᱤ ᱪᱟᱞᱟᱜ ᱛᱟᱦᱮᱸᱫ ᱯᱳᱭᱞᱳ ᱚᱱᱟ ᱫᱚ ᱠᱚᱢᱯᱟᱞᱥᱟᱨᱤ ᱛᱟᱦᱮᱱ ᱜᱮᱭᱟ ᱾ ᱚᱱᱟ ᱵᱟᱝᱞᱟ, ᱤᱝᱞᱤᱥ ᱟᱨ ᱱᱚᱣᱟ ᱟᱵᱚᱱᱟᱜ ᱪᱤᱠᱤ ᱱᱚᱛᱚᱜ ᱪᱤᱠᱤ ᱦᱚᱸᱠᱚ ᱚᱱᱟ ᱥᱟᱶ ᱛᱮᱠᱚ ᱡᱚᱯᱲᱟᱣ ᱟᱠᱟᱫᱟ ᱾
ᱥᱮᱞᱮᱫ ᱠᱮᱫᱟ ᱦᱟᱝ, ᱟᱫᱚ ᱱᱚᱛᱮ ᱫᱚ ᱱᱟᱦᱟᱸᱜ ᱟᱹᱣᱨᱤ ᱠᱚ ᱥᱮᱞᱮᱫᱟ, ᱚᱱᱟ ᱞᱤᱧ ᱞᱟᱹᱭ ᱠᱮᱫ ᱞᱮᱠᱟ ᱟᱞᱮ ᱥᱮᱱ ᱫᱚ ᱱᱟᱦᱟᱜ ᱦᱤᱱᱫᱤ ᱫᱚ ᱠᱚᱢᱯᱟᱞᱥᱟᱨᱤ ᱜᱮᱭᱟ ᱵᱚᱞᱮ ᱚᱱᱟ ᱫᱚ ᱯᱩᱭᱞᱩ ᱦᱩᱭᱮᱱ ᱛᱟᱵᱚᱱᱟ ᱯᱩᱭᱞᱩ ᱥᱟᱵᱡᱮᱠᱴ ᱾ ᱚᱱᱟ ᱵᱤᱥᱚᱭ ᱫᱚ ᱵᱚᱞᱮ ᱱᱟᱦᱟᱸᱜ ᱛᱟᱦᱮᱱ ᱜᱮᱭᱟ ᱮᱛᱚᱦᱚᱵ ᱠᱷᱚᱱ ᱜᱮ ᱚᱱᱟ ᱜᱮ ᱦᱟᱸᱜ ᱟᱥᱚᱞ ᱥᱟᱵᱡᱮᱠᱴ ᱫᱚ ᱛᱟᱵᱚᱱ ᱾
ᱦᱩᱸ ᱾
ᱟᱫᱚ ᱤᱱᱟᱹ ᱛᱟᱭᱚᱢ ᱨᱮᱦᱟᱸᱜ ᱦᱤᱡᱩᱜ ᱠᱟᱱᱟ ᱱᱟᱦᱟᱜ ᱤᱝᱞᱤᱥ ᱾ ᱟᱨ ᱤᱱᱟᱹ ᱛᱟᱭᱱᱚᱢ ᱨᱮ ᱱᱟᱦᱟᱸᱜ ᱦᱤᱡᱩᱜ ᱠᱟᱱᱟ ᱦᱟᱸᱜ ᱱᱚᱣᱟ ᱡᱟᱦᱟᱸᱭ ᱠᱚ ᱠᱚ ᱫᱚᱦᱚᱭᱮᱫ ᱠᱟᱱᱟ ᱥᱟᱱᱛᱟᱞᱤ ᱠᱚ ᱱᱟᱦᱟᱸᱜ ᱱᱚᱜᱼᱚᱭ ᱵᱚᱞᱮ ᱜᱨᱮᱡᱩᱭᱮᱥᱚᱱ ᱦᱟᱹᱵᱤᱡ ᱾ ᱡᱟᱦᱟᱸ ᱠᱚᱞᱮᱡᱽ ᱞᱮᱵᱮᱞ ᱨᱮᱠᱚ ᱪᱟᱞᱟᱜ ᱠᱟᱱᱟ ᱾ ᱢᱮᱴᱤᱠ, ᱢᱮᱴᱤᱠ ᱫᱷᱟᱹᱨᱤᱡ ᱢᱟ ᱛᱟᱦᱮᱱ ᱠᱟᱱ ᱜᱮᱭᱟ ᱟᱨ ᱚᱱᱟ ᱞ ᱚᱱᱟ ᱞᱟᱦᱟ ᱥᱮᱫ ᱡᱟᱦᱟᱱ ᱠᱚ ᱪᱟᱞᱟᱜ ᱠᱟᱱ ᱛᱟᱵᱚᱱᱟ ᱱᱟᱛᱮ ᱠᱚ ᱮᱱᱴᱟᱨ ᱠᱚᱠᱚ ᱯᱟᱥᱮᱫ ᱠᱟᱱᱟ ᱮᱱᱴᱟᱨ ᱨᱮᱦᱟᱸᱜ ᱚᱸᱰᱮ ᱦᱚᱸ ᱥᱟᱵᱡᱮᱴ ᱵᱚᱫᱚᱞ ᱞᱟᱹᱜᱤᱫ ᱦᱟᱸᱜ ᱟᱭᱢᱟ ᱚᱯᱥᱮᱱ ᱠᱚ ᱧᱟᱢᱮᱫ ᱠᱟᱱᱟ ᱡᱮᱢᱚᱱ ᱡᱟᱦᱟᱸᱭ ᱫᱚ ᱤᱝᱞᱤᱥ ᱫᱚ ᱠᱚᱢᱯᱟᱞᱥᱟᱨᱤ ᱜᱮᱭᱟ ᱡᱮᱢᱚᱱ ᱦᱤᱱᱫᱤ ᱞᱮᱠᱟ ᱟᱫᱚ ᱚᱱᱠᱟ ᱡᱟᱦᱟᱸᱭ ᱦᱟᱸᱜ ᱥᱟᱸ ᱥᱠᱨᱤᱛ ᱵᱟᱝ ᱛᱟᱦᱮᱱ ᱠᱟᱱ ᱛᱟᱠᱚ ᱠᱷᱟᱡ ᱥᱟᱱᱛᱷᱟᱞᱤ ᱟᱨ ᱥᱟᱱᱛᱷᱟᱞᱤ ᱵᱟᱝ ᱛᱟᱦᱮᱱ ᱠᱟᱱ ᱛᱟᱠᱚ ᱠᱷᱟᱡ ᱱᱟᱦᱟᱜ ᱥᱟᱝᱥᱠᱨᱤᱛ ᱦᱟᱸᱜ ᱾ ᱚᱱᱟ ᱚᱱᱠᱟᱞᱮᱠᱟ ᱦᱳᱭ, ᱚᱱᱮ ᱚᱱᱠᱟᱞᱮᱠᱟ ᱟᱞᱮ ᱥᱮᱱ ᱫᱚ ᱾
ᱟᱨ ᱤ ᱟᱯᱮ ᱥᱮᱫ ᱫᱚ ᱢᱟᱱᱮ ᱵᱟᱨᱚ ᱠᱞᱟᱥ ᱯᱚᱨᱮᱻ ᱠᱚ ᱠᱚᱞᱮᱡᱽ ᱠᱚ ᱪᱟᱞᱟᱜᱼᱟ, ᱥᱮ ᱱᱚᱣᱟ ᱢᱮᱴᱨᱤᱠ ᱯᱟᱥ ᱯᱚᱨᱮ ᱠᱚᱞᱮᱡᱽ ᱯᱮ ᱪᱟᱞᱟᱜ ᱜᱮᱭᱟ?
ᱢᱮᱴᱨᱤᱠ ᱯᱟᱥ ᱠᱟᱛᱮᱜ ᱠᱚᱞᱮᱡ ᱫᱚ ᱮᱦᱚᱵᱚᱜ ᱠᱟᱱᱟ ᱡᱮᱢᱚᱱ ᱢᱮᱴᱨᱤᱠ ᱯᱟᱥ ᱠᱟᱛᱮᱫ ᱤᱱᱴᱟᱹᱨ ᱨᱮ ᱯᱷᱟᱥᱴ ᱤᱭᱟᱨ ᱥᱮᱠᱮᱱᱰ ᱤᱭᱟᱹᱨ ᱠᱷᱚᱡ ᱜᱮ ᱠᱚᱞᱮᱡᱽ ᱫᱚᱭ ᱞᱮᱵᱮᱫ ᱮᱫ ᱠᱟᱱᱟ ᱾
ᱟᱨ ᱦᱚᱸ
ᱦᱳᱭ ᱟᱫᱚ ᱤᱱᱴᱟᱨ ᱯᱟᱥ ᱠᱟᱛᱮᱫ, ᱪᱮᱫ ᱞᱮᱠᱟ?
ᱩᱲᱤᱥᱟ ᱠᱟᱱ ᱛᱟᱯᱮᱭᱟ ᱛᱟᱦᱚᱞᱮ ᱵᱟᱝ?
ᱳᱲᱤᱥᱟ ᱫᱚ ᱵᱟᱝ ᱯᱟᱲᱟᱜ ᱠᱟᱱᱟ ᱥᱟᱱᱛᱟᱞ ᱯᱟᱨᱜᱟᱱᱟ ᱯᱟᱲᱟᱜ ᱠᱟᱱᱟ ᱾
ᱟᱪᱷᱟ ᱥᱟᱱᱛᱟᱞ ᱯᱟᱨᱜᱟᱱᱟ, ᱵᱟ ᱟᱞᱮ ᱥᱮᱫ ᱫᱚ ᱠᱟᱱᱟ ᱱᱚᱣᱟ ᱵᱟᱨᱚ ᱠᱞᱟᱥ ᱫᱷᱟᱹᱵᱤᱡ ᱯᱟᱲᱦᱟᱣ ᱦᱩᱭᱩᱜ ᱛᱟᱢᱟ ᱚᱱᱟ ᱯᱚᱨᱮ ᱟᱢᱫᱚ ᱠᱚᱞᱮᱡᱽ ᱨᱮᱱᱟᱜ ᱯᱷᱟᱥᱴ ᱤᱭᱟᱨ, ᱥᱮᱠᱮᱱᱰ ᱤᱭᱟᱨ, ᱛᱷᱟᱨᱰ ᱤᱭᱟᱨ ᱾
ᱦᱳᱭ ᱟᱯᱮ ᱚᱱᱛᱮ ᱵᱮᱝᱜᱚᱞ ᱥᱮᱫ ᱫᱚ ᱱᱟᱦᱟᱜ ᱛᱷᱚᱲᱟ ᱥᱤᱥᱴᱮᱢ ᱡᱩᱫᱟᱹ ᱧᱚᱜ ᱜᱮᱭᱟ ᱠᱟᱹᱴᱤᱡ ᱢᱤᱫᱴᱮᱡ ᱵᱟᱠᱚ ᱢᱮᱱ ᱛᱟᱦᱮᱱᱟ ᱚᱱᱮ ᱚᱱᱟ ᱛᱷᱚᱲᱟ ᱤᱧ ᱫᱚ ᱦᱟᱸᱜ ᱵᱟᱹᱧ ᱵᱩᱡᱷᱟᱹᱣ ᱧᱚᱜᱟ ᱚᱱᱟ ᱵᱟᱠᱚ ᱢᱮᱱᱟ ᱢᱟᱫᱽᱫᱷᱚᱢᱤᱠ ᱯᱚᱨᱤᱠᱷᱟ
ᱦᱩᱸ ᱦᱩᱸ ᱚᱱᱟᱜᱮ ᱢᱮᱴᱨᱤᱠ ᱯᱟᱥ ᱫᱚ ᱮᱸ ᱚᱸ
ᱟᱯᱮ ᱫᱚ ᱚᱱᱟ ᱫᱚ ᱢᱟᱫᱽᱫᱷᱚᱢᱤᱠ ᱯᱮ ᱢᱮᱛᱟᱜ ᱛᱟᱦᱮᱱᱟ ᱟᱨ ᱟᱞᱮ ᱫᱚ ᱡᱟᱦᱟᱸᱭ ᱢᱮᱴᱨᱤᱠ ᱮᱢ ᱮᱢ ᱠᱮᱫᱟ ᱟᱫᱚ ᱠᱚᱞᱮᱡᱽ ᱨᱮ ᱡᱩᱫᱤ ᱮᱛᱚᱦᱚᱵ ᱠᱷᱚᱡ ᱠᱚᱞᱮᱡᱽ ᱨᱮ ᱢᱮᱱᱟᱜᱼᱟ ᱛᱚ ᱤᱱᱴᱟᱨ ᱤᱱᱴᱟᱨ ᱯᱟᱥ ᱛᱚ ᱦᱩᱭᱩᱜ ᱠᱟᱱᱟ ᱯᱷᱟᱥᱴ ᱤᱭᱟᱨ ᱥᱮᱠᱮᱱᱰ ᱤᱭᱟᱨ ᱾ ᱡᱟᱦᱟᱸ ᱤᱱᱴᱟᱨ ᱵᱚᱞᱮ, ᱢᱮᱴᱤᱠ ᱵᱟᱫ ᱾
ᱦᱩᱸ ᱾
ᱟᱨ ᱱᱟᱦᱟᱜ ᱦᱟᱱᱛᱮ ᱡᱟᱦᱟᱸ ᱵᱚᱱ ᱠᱚᱞᱮᱡᱽ ᱨᱮᱵᱚᱱ ᱞᱮᱵᱮᱫ ᱮᱸᱜ ᱠᱟᱱᱟ ᱵᱤᱭᱮᱰ ᱟᱵᱚᱱ ᱥᱮ?
ᱦᱩᱸ ᱾
ᱟᱫᱚ ᱚᱱᱟ ᱤᱱᱴᱟᱨ ᱫᱚ ᱦᱟᱸᱜ ᱟᱭᱮ ᱠᱚ ᱢᱮᱛᱟᱜ ᱠᱟᱱᱟ᱾ ᱟᱨ ᱠᱚᱞᱮᱡᱽ ᱵᱚᱱ ᱞᱮᱵᱮᱫ ᱮᱫ ᱠᱟᱱᱟ ᱱᱚᱜᱟ ᱱᱟᱱ ᱫᱚ ᱵᱤᱭᱮ ᱠᱚ ᱢᱮᱛᱟᱜ ᱠᱟᱱᱟ ᱡᱟᱦᱟᱸ ᱜᱨᱮᱡᱩᱣᱮᱥᱚᱱ ᱾ ᱟᱫᱚ ᱵᱤᱭᱮ ᱵᱚᱱ ᱞᱮᱵᱮᱫ ᱠᱟᱱᱟ ᱚᱸᱰᱮ ᱫᱚ ᱦᱟᱸᱜ ᱦᱤᱡᱩᱜᱼᱟ ᱥᱮᱢᱮᱥᱴᱟᱨ ᱳᱣᱟᱱ ᱚᱱᱠᱟ ᱠᱟᱛᱮᱜ ᱾ ᱥᱮᱢᱮᱥᱴᱟᱨ ᱳᱣᱟᱱ, ᱥᱮᱢᱮᱥᱴᱟᱨ ᱴᱩ, ᱥᱮᱢᱮᱥᱴᱟᱨ ᱥᱤᱠᱥ ᱦᱟᱹᱵᱤᱡ ᱛᱟᱦᱮᱱ ᱠᱟᱱᱟ ᱾ ᱟᱫᱚ ᱥᱮᱢᱮᱥᱴᱟᱨ ᱥᱤᱠᱥ ᱦᱟᱹᱵᱤᱡ ᱛᱟᱦᱮᱸᱱ ᱠᱟᱱᱟ ᱞᱟᱦᱟ ᱫᱚ ᱚᱱᱟᱨᱮ ᱪᱷᱚ ᱥᱟᱞ ᱞᱟᱜᱟᱜ ᱠᱟᱱ ᱛᱟᱦᱮᱸᱱᱟ ᱾ ᱟᱫᱚ ᱱᱤᱛᱳᱜ ᱫᱚ ᱚᱱᱟ ᱨᱮᱫᱚ ᱪᱷᱚ ᱥᱟᱞ ᱫᱚ ᱵᱟᱝ ᱱᱤᱛᱳᱜ ᱫᱚ ᱛᱤᱱ ᱥᱟᱞ ᱨᱮᱜᱮ
ᱯᱮ ᱥᱟᱞ ᱦᱮᱸ ᱦᱮᱸ ᱚᱱᱟ ᱦᱚᱸ ᱚᱱᱮᱛ ᱫᱚ ᱯᱮ ᱥᱟᱞ ᱨᱮᱜᱮ ᱠᱚ ᱠᱚᱨᱟᱣ ᱟᱠᱟᱫᱟ ᱟᱞᱮ ᱥᱮᱫ ᱦᱚᱸ
ᱦᱳᱭ ᱪᱮᱫᱟᱜ ᱥᱮ ᱟᱭᱢᱟ ᱞᱮᱠᱟᱱ ᱟᱵᱚ ᱚᱞᱚᱜ ᱯᱟᱲᱦᱟᱜ ᱜᱤᱫᱽᱨᱟᱹᱣᱟᱜ ᱡᱤᱵᱚᱱ ᱱᱚᱥᱴᱚᱜ ᱠᱟᱱᱟ ᱥᱮ ᱡᱟᱦᱟᱸᱭ ᱢᱟᱱᱞᱤᱭᱟ ᱮᱱᱛᱮᱫ ᱵᱚᱭᱚᱥ ᱠᱚ ᱦᱩᱭ ᱠᱟᱱ ᱛᱟᱭᱟ ᱟᱨ ᱩᱱᱤ ᱡᱩᱫᱤ ᱚᱱᱠᱟ ᱠᱳᱱᱚ ᱡᱟᱦᱟᱸᱱᱟᱜ ᱚᱥᱩᱵᱤᱫᱷᱟ ᱠᱟᱨᱚᱱ ᱡᱩᱫᱤ ᱩᱱᱤ ᱩᱱᱟᱹᱜ ᱯᱟᱲᱦᱟᱜ ᱯᱟᱲᱦᱟᱜ ᱨᱮ ᱜᱮᱯ ᱞᱮᱫᱟᱭ ᱱᱟᱛᱮ ᱤᱭᱟ ᱢᱮᱴᱨᱤᱠ ᱥᱮᱫ ᱟᱨ ᱠᱚᱞᱮᱡᱽ ᱮ ᱞᱮᱵᱮᱫ ᱮ ᱠᱟᱱ ᱠᱷ ᱠᱦᱟᱱᱡ ᱫᱚ ᱱᱟᱦᱟᱜ ᱩᱱᱤ ᱫᱚ ᱟᱭᱢᱟ ᱵᱚᱪᱷᱚᱨ ᱜᱮ ᱦᱩᱭᱩᱜ ᱠᱟᱱᱟ ᱦᱳᱭ ᱥᱮ?
ᱦᱩᱸ ᱾
ᱟᱫᱚ ᱩᱱᱤ ᱡᱩᱫᱤ ᱪᱷᱚ ᱥᱟᱞ ᱦᱟᱹᱵᱤᱡ ᱚᱸᱰᱮᱭ ᱛᱟᱦᱮᱱ ᱠᱟᱱᱟ ᱮᱱᱠᱷᱟᱱ ᱩᱱᱤᱭᱟᱜ ᱢᱟ ᱱᱟᱦᱟᱜ ᱡᱟᱦᱟᱸ ᱪᱟᱹᱠᱨᱤ ᱠᱚ ᱞᱟᱹᱜᱤᱫ ᱯᱷᱚᱨᱚᱢ ᱠᱚᱵᱚᱱ ᱯᱮᱨᱮᱡ ᱟᱠᱟᱱᱟ ᱚᱱᱟ ᱠᱚᱢᱟ ᱱᱟᱦᱟᱜ ᱵᱟᱭ ᱯᱮᱨᱮᱡ ᱧᱟᱢ ᱮᱫᱟ ᱾
ᱦᱩᱸ ᱾
ᱰᱮᱴ ᱰᱮᱴ ᱚᱯᱷ ᱵᱟᱨᱛᱷ ᱦᱤᱥᱟᱹᱵ ᱛᱮ ᱡᱟᱦᱟᱸ ᱡᱚᱱᱚᱢ ᱫᱤᱱ ᱠᱟᱱ ᱛᱟᱵᱚᱱᱟ ᱚᱱᱟ ᱡᱚᱱᱚᱢ ᱛᱟᱹᱨᱤᱠᱷ ᱦᱤᱥᱟᱹᱵ ᱛᱮᱢᱟ ᱱᱟᱦᱟᱜ ᱵᱟᱭ ᱯᱮᱨᱮᱡ ᱧᱟᱢ ᱮᱫᱟ ᱾
ᱦᱮᱸ ᱛᱚᱠᱷᱚᱱ ᱟᱭᱟᱜ ᱜᱮ ᱫᱮᱨᱤᱜ ᱠᱟᱱ ᱛᱟᱭᱟ ᱥᱮ।
ᱠᱟᱱᱟ ᱟᱫᱚ ᱚᱱᱟ ᱫᱚ ᱡᱤᱢᱮᱣᱟᱨᱤ ᱥᱚᱨᱠᱟᱨᱮ ᱦᱩᱭᱩᱜ ᱠᱟᱱᱟ ᱦᱮᱸ ᱥᱮ ᱵᱟᱝ? ᱡᱟᱦᱟᱸ ᱪᱮᱫᱟᱜ ᱥᱮ ᱟᱵᱚ ᱟᱵᱚᱣᱟᱜ ᱫᱚ ᱟᱭᱢᱟ ᱞᱮᱠᱟᱱ ᱡᱤᱱᱫᱮᱜᱤ ᱨᱮ ᱟᱭᱢᱟ ᱞᱮᱠᱟᱱ ᱠᱚᱥᱴᱚ ᱵᱚᱱ ᱧᱟᱢᱮᱫ ᱠᱟᱱᱟ ᱡᱤᱭᱚᱱ ᱨᱮ᱾ ᱟᱫᱚ ᱚᱱᱟ ᱫᱚ ᱞᱟᱹᱭ ᱠᱟᱛᱮᱫ ᱫᱚ ᱥᱚᱨᱠᱟᱨ ᱫᱚ ᱵᱟᱭ ᱵᱩᱡᱟ।
ᱥᱮ ᱯᱟᱲᱦᱟᱣ ᱚᱠᱛᱚ ᱦᱚᱸ ᱠᱟᱹᱢᱤ ᱥᱟᱶ ᱥᱟᱶᱛᱮ ᱯᱟᱲᱦᱟᱣ ᱦᱩᱭᱩᱜ ᱠᱟᱱ ᱛᱟᱵᱚᱱᱟ᱾ ᱠᱤᱪᱷᱩ ᱢᱮᱱᱟᱜ ᱠᱚᱛᱟᱵᱚᱱᱟ ᱡᱮ ᱯᱟᱲᱦᱟᱣ ᱥᱟᱶ ᱥᱟᱶ ᱛᱮᱦᱚᱸ ᱠᱚᱼᱼ ᱠᱟᱹᱢᱤᱭᱮᱫᱟ ᱠᱟᱹᱢᱤ ᱠᱟᱛᱮᱫ ᱠᱚ ᱯᱚᱭᱥᱟ ᱠᱚ ᱡᱚᱜᱟᱲ ᱠᱟᱛᱮᱫ ᱠᱚ ᱚᱞᱚᱜ ᱠᱟᱱᱟ। ᱱᱚᱝᱠᱟ ᱟᱭᱢᱟ ᱦᱚᱲ ᱢᱮᱱᱟᱜ ᱠᱚᱣᱟ, ᱱᱚᱝᱠᱟ ᱟᱵᱚ ᱛᱚ ᱟᱨ ᱩᱱᱟᱹᱜ ᱚᱲᱟᱜ ᱨᱮᱱ ᱫᱚ ᱵᱟᱝ ᱠᱟᱱᱟᱵᱚᱱ᱾
ᱦᱳᱭ᱾ ᱟᱫᱚ ᱚᱱᱮ ᱚᱱᱮ ᱚᱱᱟ ᱞᱮᱠᱟᱛᱮ ᱵᱚᱞᱮ ᱚᱱᱮ ᱚᱱᱠᱟ ᱞᱮᱠᱟ ᱛᱮᱠᱚ ᱛᱤᱱ ᱥᱟᱞ ᱠᱮᱫᱟ ᱟᱨ ᱵᱟᱝᱠᱷᱟᱱ ᱫᱚ ᱪᱷᱚ ᱥᱟᱞ ᱛᱟᱦᱮᱸ ᱠᱟᱱᱟ ᱟᱞᱮᱼᱼ ᱪᱷᱚ ᱥᱟᱞ ᱦᱟᱹᱵᱤᱡ ᱨᱮᱱ ᱫᱚ ᱪᱷᱚ ᱵᱚᱪᱷᱚᱨ ᱦᱟᱹᱵᱤᱡ ᱫᱚ ᱚᱱᱟ ᱨᱮᱜᱮ ᱡᱟᱦᱟᱸᱭ ᱟᱴᱠᱟᱣ ᱛᱟᱦᱮᱱ ᱠᱟᱱᱟᱭ। ᱮᱱᱠᱷᱟᱱ ᱚᱱᱟ ᱨᱮᱜᱤ ᱩᱱᱤ ᱢᱟᱛᱚ ᱵᱚᱭᱚᱥ ᱠᱚᱢᱟ ᱪᱟᱞᱟᱣ ᱪᱟᱵᱟᱜ ᱠᱟᱱ ᱛᱟᱭᱟ᱾
ᱦᱮᱸ ᱛᱟᱦᱚᱞᱮ ᱟᱡ ᱡᱩᱫᱤ ᱡᱟᱦᱟᱱᱟᱜ ᱪᱟᱠᱨᱤ ᱦᱚᱸ ᱧᱟᱢ ᱠᱮᱭᱟᱭᱼᱼ ᱟᱡ ᱡᱩᱫᱤ ᱡᱟᱦᱟᱱᱟᱜ ᱪᱟᱹᱠᱨᱤ ᱦᱚᱸᱭ ᱧᱟᱢᱟ ᱱᱚᱼᱼ ᱦᱮᱸ ᱰᱷᱮᱨ ᱫᱤᱱ ᱵᱟᱭ ᱪᱟᱠᱨᱤ ᱫᱟᱲᱮᱜ ᱟᱭ᱾
ᱦᱳᱭ। ᱟᱫᱚ ᱚᱱᱮ ᱚᱱᱟ ᱞᱟᱹᱜᱤᱫ ᱠᱩ ᱯᱮ ᱵᱚᱪᱷᱚ ᱯᱮ ᱵᱚᱪᱷᱚᱨ ᱠᱮᱫᱟ ᱟᱫᱚ ᱱᱤᱛᱚᱜ ᱫᱚ ᱱᱟᱦᱟᱜ᱾ ᱪᱟᱹᱠᱨᱤ ᱠᱚᱢᱟ ᱟᱹᱰᱤ ᱢᱩᱥᱠᱤᱞ ᱛᱮ ᱧᱟᱢᱚᱜ ᱠᱟᱱᱟ ᱟᱫᱚ᱾ ᱟᱵᱚ ᱟᱹᱠᱤᱞ ᱢᱟᱨᱥᱟᱞ ᱥᱩᱢᱩᱝ ᱜᱤ ᱤᱧ ᱫᱩᱧ ᱢᱮᱱᱟ ᱤᱱᱟᱹᱜ ᱦᱚᱸᱵᱚᱱ ᱟᱹᱠᱤᱞ ᱞᱮᱱᱠᱷᱟᱱ ᱟᱭᱢᱟ, ᱦᱮᱸ ᱥᱮ ᱵᱟᱝ?
ᱦᱩᱸ ᱦᱩᱸ᱾ ᱯᱚᱨᱮ ᱵᱷᱚᱵᱤᱥᱚᱛ ᱨᱮᱱ ᱱᱮᱠᱥ ᱡᱮᱱᱟᱨᱮᱥᱚᱱ ᱠᱚ ᱡᱮᱢᱚᱱᱼᱼ ᱱᱚᱝᱠᱟ ᱛᱟᱠᱞᱤᱯ ᱨᱮ ᱵᱟᱝᱠᱚ ᱛᱟᱦᱮᱱ ᱢᱟ, ᱦᱳᱭ ᱥᱮ ᱵᱟᱝ?
ᱦᱳᱭ ᱦᱳᱭ ᱦᱳᱭ ᱛᱟᱠᱞᱤᱯ ᱨᱮ ᱵᱟᱝᱠᱚ ᱛᱟᱦᱮᱱ ᱢᱟ, ᱟᱨ ᱡᱮᱢᱚᱱ ᱟᱵᱚᱨᱮᱱ ᱜᱤᱫᱽᱨᱟᱹ ᱠᱚᱦᱚᱸ ᱟᱵᱚ ᱱᱤᱡᱮᱼᱼ ᱡᱮᱢᱚᱱ ᱵᱚᱱ ᱞᱟᱹᱭ ᱪᱮᱫ ᱫᱟᱲᱮᱣ ᱟᱠᱚ᱾ ᱤᱱᱟᱹᱜ ᱜᱟᱱ ᱵᱚᱱ ᱟᱹᱠᱤᱞ ᱞᱮᱱ ᱠᱷᱟᱱ ᱜᱮ ᱟᱭᱢᱟ, ᱪᱮᱫᱟᱜ ᱥᱮ ᱟᱵᱚ ᱡᱮ ᱜᱤᱫᱽᱨᱟᱹ ᱠᱚᱵᱚᱱ ᱯᱟᱲᱦᱟᱣ ᱦᱚᱪᱟᱭᱮᱫᱼᱼ ᱠᱚᱣᱟ ᱡᱟᱦᱟᱸ ᱯᱟᱵᱞᱤᱠ ᱤᱥᱠᱩᱞ ᱠᱟᱱᱟ ᱥᱚᱨᱠᱟᱨᱤ ᱤᱥᱠᱩᱞ ᱨᱮᱢᱟ ᱩᱱᱟᱹᱜ ᱯᱟᱲᱦᱟᱣ ᱵᱟᱝ ᱦᱩᱭᱩᱜ ᱠᱟᱱᱟ᱾ ᱯᱚᱭᱥᱟ ᱴᱟᱠᱟ ᱵᱟᱝ ᱤᱭᱟᱹ ᱛᱮᱜᱮ ᱥᱮ ᱵᱟᱵᱚᱱ ᱯᱟᱲᱦᱟᱣ ᱦᱚᱪᱚ ᱫᱟᱲᱮ ᱟᱠᱚ ᱠᱟᱱᱟ ᱯᱨᱟᱭᱵᱷᱮᱴ ᱨᱮ ᱟᱫᱚᱼᱼ ᱯᱨᱟᱭᱵᱷᱮᱴ ᱨᱮ ᱛᱤᱱᱟᱹᱜ ᱠᱚ ᱪᱮᱫ ᱟᱠᱚ ᱠᱟᱱᱟ ᱚᱱᱟ ᱡᱮᱢᱚᱱ ᱟᱵᱚ ᱚᱲᱟᱜ ᱨᱮᱜᱮ ᱟᱵᱚ ᱛᱮᱵᱚᱱ ᱪᱮᱫ ᱟᱠᱚᱣᱟ ᱮᱱᱠᱷᱟᱱᱼᱼ ᱜᱤᱫᱽᱨᱟᱹ ᱦᱚᱸᱠᱚ ᱥᱮᱬᱟᱜᱼᱟ᱾ ᱟᱨ ᱟᱵᱚᱣᱟᱜ ᱦᱚᱸ ᱴᱟᱠᱟ ᱯᱚᱭᱥᱟ ᱵᱟᱧᱪᱟᱜᱼᱟ, ᱥᱚᱨᱠᱟᱨᱤ ᱥᱤᱥᱠᱩᱞ ᱨᱮᱫᱚ ᱠᱷᱟᱹᱞᱤᱼᱼ ᱩᱱᱤ ᱪᱟᱞᱟᱣ ᱦᱚᱪᱚᱱᱚ ᱮ ᱦᱮᱣᱟ ᱦᱚᱪᱚᱱᱚᱜ ᱮ ᱥᱮ ᱩᱱᱤ ᱡᱩᱫᱤ ᱢᱤᱫᱴᱮᱱ ᱜᱤᱫᱽᱨᱟᱹᱼᱼ ᱡᱩᱫᱤ ᱨᱳᱡᱽ ᱦᱤᱞᱳᱜ ᱫᱩᱲᱩᱵ ᱜᱮ ᱡᱩᱫᱤ ᱨᱳᱡ ᱦᱤᱞᱚᱜ ᱫᱩᱲᱩᱵ ᱜᱮ ᱦᱮᱣᱟᱜ-ᱟ ᱵᱟᱹᱭ ᱵᱟᱹᱭ ᱛᱮ ᱮᱱᱠᱷᱟᱱ ᱩᱱᱤ ᱞᱟᱹᱜᱤᱫ ᱫᱚ ᱚᱱᱟᱜᱮ ᱟᱹᱰᱤ ᱞᱟᱹᱴᱩ ᱥᱤ ᱚᱱᱟ ᱦᱩᱭᱱᱟ ᱟᱭᱢᱟ ᱞᱮᱠᱟᱱ ᱜᱤᱫᱽᱨᱟᱹ ᱢᱮᱱᱟᱜ ᱠᱚᱣᱟ ᱤᱥᱠᱩᱞ ᱵᱟᱠᱚ ᱪᱟᱞᱟᱜ ᱞᱟᱹᱜᱤᱫᱚᱜ-ᱟ ᱪᱮᱫᱟᱜ ᱥᱮ ᱥᱮᱛᱟᱜ ᱠᱷᱚᱱ ᱟᱭᱩᱵ ᱫᱷᱵᱤᱡ ᱛᱟᱦᱮᱱ ᱦᱩᱭᱩᱜ-ᱟ᱾ ᱟᱨ ᱫᱩᱲᱩᱵ ᱠᱚᱦᱚᱸ ᱟᱹᱰᱤ ᱠᱚᱥᱴᱚ ᱠᱚ ᱟᱹᱭᱠᱟᱹᱣᱟ᱾
ᱚᱱᱮ ᱤᱥᱠᱩᱞ ᱮᱛᱚᱦᱚᱵᱚᱜ ᱛᱟᱯᱮᱭᱟ ᱟᱯᱮ ᱥᱮᱫ ᱫᱚ?
ᱟᱞᱮᱥᱮᱱ ᱫᱚ ᱱᱚᱛᱮ ᱫᱚ ᱫᱚᱥᱴᱟ ᱠᱷᱚᱱ ᱤᱭᱟᱹ ᱰᱮ ᱵᱟᱞᱟ ᱫᱚ ᱫᱚᱥᱴᱟ ᱠᱷᱚᱱ ᱛᱤᱱᱴᱟ ᱦᱟᱹᱵᱤᱡ᱾ ᱟᱨ ᱱᱤᱛᱳᱜ ᱡᱟᱦᱟᱸ ᱢᱚᱨᱱᱤᱝ ᱤᱥᱠᱩᱞ ᱠᱟᱫᱟ ᱠᱚ ᱚᱱᱟ ᱫᱚ ᱥᱟᱛᱴᱟ ᱠᱷᱚᱱ ᱵᱟᱨᱚᱴᱟ ᱦᱟᱹᱵᱤᱡ᱾
ᱦᱮᱸ ᱟᱞᱮᱥᱮᱫ ᱦᱚᱸ ᱚᱱᱟ ᱫᱚ ᱚᱱᱠᱟ ᱴᱷᱤᱠ ᱜᱮᱭᱟ ᱚᱱᱟ ᱨᱩᱢ ᱫᱚ ᱮᱠᱤ ᱜᱮᱛᱟ ᱵᱚᱱᱟ᱾
ᱦᱳᱭ ᱚᱱᱟ ᱫᱚ ᱮᱠᱤ ᱜᱮᱛᱟ ᱵᱚᱱᱟ᱾ ᱟᱫᱚ ᱚᱱᱟ ᱦᱚᱸᱠᱚ ᱵᱷᱟᱹᱜᱤ ᱟᱠᱟᱫ ᱜᱮᱭᱟ ᱪᱮᱫᱟᱜ ᱥᱮ ᱱᱤᱛᱚᱜ ᱮᱱᱛᱮᱜ ᱥᱤᱛᱩᱝ ᱫᱤᱱ ᱫᱚ ᱟᱹᱰᱤ ᱡᱳᱨ ᱜᱮ ᱥᱤᱛᱩᱝ ᱠᱟᱱᱟ ᱱᱮᱥ ᱫᱚ ᱦᱳᱭ ᱟᱹᱰᱤ ᱡᱳᱨ
ᱦᱩᱸ ᱟᱹᱰᱤ ᱜᱟᱡᱟᱜ ᱜᱮ ᱥᱤᱛᱩᱝ ᱠᱟᱱ ᱛᱟᱦᱮᱜ᱾ ᱚᱱᱟ ᱵᱟᱹᱭᱥᱟᱹᱠᱷ ᱵᱚᱸᱜᱟ ᱪᱷᱟᱹᱴ ᱵᱚᱸᱜᱟ᱾
ᱦᱳᱭ ᱛᱟᱲᱟᱢ ᱟᱛᱮ ᱜᱤᱫᱽᱨᱟᱹ ᱠᱚᱠᱚ ᱪᱟᱞᱟᱜ ᱛᱟᱵᱚᱱᱟ ᱦᱚᱨ ᱵᱤᱨ ᱠᱚᱨᱮ ᱫᱟᱜ ᱠᱚ ᱛᱮᱛᱟᱝ ᱥᱤᱛᱩᱝ ᱛᱮ᱾ ᱟᱭᱢᱟ ᱞᱮᱠᱟᱱ ᱠᱚᱥᱴᱚ ᱢᱮᱱᱟᱜ-ᱟ ᱥᱮ ᱜᱤᱫᱽᱨᱟᱹ ᱞᱟᱹᱜᱤᱫ ᱦᱚᱸ ᱥᱮ ᱞᱟᱹᱴᱩ ᱦᱚᱲ ᱞᱟᱹᱜᱤᱫ ᱦᱚᱸ᱾
ᱦᱩᱸ
ᱟᱨ ᱚᱱᱟ ᱫᱚ ᱜᱚᱴᱟ ᱜᱚᱴᱟ ᱫᱩᱱᱭ ᱜᱮᱠᱚ ᱤᱭᱟᱹ ᱠᱟᱫᱟ ᱜᱚᱴᱟ ᱫᱤᱥᱚᱢ ᱜᱮ ᱠᱚ ᱵᱚᱞᱮ ᱚᱱᱟ ᱱᱤᱭᱚᱢ ᱫᱚᱠᱚ ᱞᱟᱜᱩ ᱟᱠᱟᱫᱟ ᱡᱚᱛᱚ ᱜᱮ᱾ ᱵᱚᱞᱮ ᱢᱤᱫ ᱥᱟᱶ ᱛᱮᱜᱮ ᱢᱮᱱᱟᱜ ᱛᱟᱵᱚᱱᱟ ᱵᱚᱞᱮ᱾ ᱪᱟᱹᱛ- ᱵᱟᱹᱭᱥᱟᱹᱠᱷ ᱵᱚᱸᱜᱟ ᱫᱚ ᱵᱚᱞᱮ ᱜᱤᱫᱽᱨᱟᱹ ᱥᱮᱛᱟᱜ ᱤᱥᱠᱩᱞ ᱜᱮ ᱦᱳᱭᱳ ᱛᱟᱠᱟ ᱢᱟ᱾
ᱦᱩᱸ ᱟᱨ ᱚᱱᱟᱜᱮ ᱵᱩᱜᱤᱜᱼᱟ ᱪᱮᱫᱟᱜ ᱥᱮ ᱥᱤᱛᱩᱝ ᱨᱮ
ᱱᱮᱥ ᱢᱟᱦᱟ ᱥᱚᱨᱠᱟᱨ ᱨᱮᱭᱟᱲ ᱫᱤᱱ ᱦᱚᱸᱭ ᱪᱷᱩᱴᱤ ᱞᱮᱫᱼᱟ ᱥᱠᱩᱞ ᱪᱮᱫᱟᱜ ᱥᱮ ᱟᱹᱰᱤ ᱡᱟᱹᱥᱛᱤᱜᱭ ᱨᱮᱭᱟᱲ ᱞᱮᱫᱼᱟ, ᱚᱱᱟᱛᱮ ᱨᱮᱭᱟᱲ ᱫᱤᱱ ᱤᱥᱠᱩᱞᱮ ᱵᱚᱱᱫ ᱞᱮᱫᱼᱟ᱾ ᱠᱤ ᱛᱟᱠᱤ ᱜᱤᱫᱽᱨᱟᱹᱣᱟᱜ ᱡᱟᱦᱟᱱᱟᱜ ᱟᱞᱚ ᱦᱩᱭᱩᱜ ᱢᱟ ᱮᱴᱠᱮᱴᱚᱬᱮ᱾
ᱦᱩᱭ ᱟᱨ ᱮᱴᱠᱮᱴᱚᱬᱮ ᱦᱩᱭ ᱞᱮᱠᱷᱟᱱ ᱪᱟᱞᱟᱣ ᱫᱟᱲᱮᱭᱟᱜᱼᱟ ᱠᱚ ᱪᱤᱠᱟᱹᱛᱮ ᱩᱱᱠᱩ
ᱦᱳᱭ ᱦᱳᱭ ᱚᱱᱮ ᱚᱱᱟ ᱞᱟᱹᱜᱤᱫ ᱛᱮ ᱢᱤᱫ ᱦᱤᱥᱟᱹᱵ ᱛᱮ ᱦᱩᱫᱤᱥ ᱞᱮᱠᱷᱟᱡ ᱫᱚ ᱟᱭᱢᱟ ᱜᱮ ᱵᱷᱟᱜᱤ ᱦᱩᱭᱩᱜ ᱠᱟᱱᱟ ᱢᱮᱱᱠᱷᱟᱱ ᱚᱱᱟᱼᱼ ᱟᱵᱚ ᱚᱱᱟ ᱨᱮᱱᱟᱜ ᱯᱷᱟᱭᱫᱟ ᱠᱚ ᱦᱟᱸᱜ ᱡᱚᱛᱚ ᱥᱟᱱᱛᱟᱲ ᱦᱚᱲ ᱠᱚ ᱵᱟᱵᱚᱱ ᱧᱟᱢᱮᱫ ᱠᱟᱱᱟ ᱚᱱᱟ ᱨᱮᱱᱟᱜ ᱞᱟᱵᱷ ᱠᱚ ᱵᱟᱵᱚᱱ ᱩᱴᱷᱟᱹᱣ ᱫᱟᱲᱮᱭᱟᱜ ᱠᱟᱱᱟ᱾ ᱚᱞᱚᱜ ᱯᱟᱲᱦᱟᱜ ᱱᱤᱭᱮ ᱛᱤᱱᱟᱹᱜ ᱜᱚᱲᱚ ᱠᱚ ᱧᱟᱢᱚᱜ ᱠᱟᱱᱟ ᱥᱮ ᱨᱩᱣᱟᱹ ᱦᱟᱥᱩ ᱱᱤᱭᱮ ᱛᱤᱱᱟᱹ ᱥᱚᱨᱠᱟᱨ ᱜᱚᱲᱚ ᱠᱚ ᱮᱢᱟᱵᱚᱱ ᱠᱟᱱᱟ᱾
ᱡᱟᱦᱟᱸᱭ ᱠᱚᱫᱚ ᱠᱚ ᱵᱟᱲᱟᱭ ᱡᱚᱝᱼᱟ, ᱩᱱᱠᱩ ᱫᱚ ᱴᱷᱤᱠ ᱜᱮᱠᱚ ᱠᱚᱨᱟᱣ ᱡᱚᱝ ᱠᱟᱱᱟ ᱟᱨ ᱡᱟᱦᱟᱸᱭ ᱠᱚᱫᱚ ᱵᱟᱝᱠᱚ ᱵᱟᱲᱟᱭᱟ
ᱵᱟᱝ ᱠᱚ ᱵᱟᱲᱟᱭᱟ ᱩᱱᱠᱩ ᱫᱚ ᱵᱮᱪᱟᱨᱟ ᱵᱟᱝ ᱠᱚ ᱵᱟᱲᱟᱭᱟᱛᱮ
ᱵᱟᱝ ᱟᱨ ᱩᱱᱠᱩ ᱞᱟᱹᱭ ᱞᱟᱹᱜᱤᱫ ᱢᱟᱱᱮ ᱚᱠᱚᱭ ᱦᱚᱸ ᱵᱟᱹᱱᱩᱜ ᱠᱚᱣᱟ ᱥᱮ
ᱦᱳᱭ ᱦᱳᱭ ᱚᱠᱚᱭ ᱦᱚᱸ ᱵᱟᱹᱱᱩᱜ ᱠᱚᱣᱟ ᱥᱮ ᱵᱚᱱ ᱞᱟᱹᱭ ᱫᱟᱲᱮᱭᱟᱜᱼᱟ ᱦᱤᱱᱥᱟ ᱤᱭᱟᱹ ᱛᱮ ᱛᱮᱦᱚᱸ ᱵᱟᱵᱚᱱ ᱞᱟᱹᱭᱟ, ᱚᱱᱠᱟ ᱦᱚᱸᱵᱚᱱ ᱞᱟᱹᱭ ᱫᱟᱲᱮᱭᱟᱜᱼᱟ ᱦᱳᱭ ᱥᱮ ᱟᱹᱰᱤ ᱡᱳᱨ ᱦᱤᱝᱥᱟ ᱢᱮᱱᱟᱜ ᱛᱟᱵᱚᱱᱟ᱾
ᱦᱮᱸ
ᱚᱱᱮ ᱚᱱᱟ ᱠᱚ ᱟᱵᱚ ᱦᱚᱲᱟᱜ ᱨᱮᱦᱚᱸ ᱵᱟᱝᱵᱚᱱ ᱴᱷᱤᱠ ᱛᱟᱦᱮᱱᱟ ᱟᱹᱰᱤ ᱡᱳᱨ ᱵᱚᱱ ᱠᱷᱟᱹᱯᱟᱹᱨᱤᱜᱼᱟ ᱚᱱᱟᱜᱮ ᱦᱟᱸᱜ ᱠᱮᱣᱟᱜ ᱡᱚᱱᱚᱢ ᱵᱷᱳᱨ ᱵᱚᱱ ᱫᱚᱦᱚ ᱫᱤᱥᱟᱹ ᱫᱚᱦᱚ ᱠᱟᱜᱼᱟ᱾
ᱱᱟᱥᱮ ᱱᱟᱜ ᱠᱟᱛᱷᱟ ᱜᱮ
ᱦᱳᱭ. ᱦᱳᱭ